ᱦᱮᱞᱳ, ᱦᱮᱸ ᱨᱚᱲ ᱟᱢᱚᱡᱚᱜ ᱠᱟᱱᱟ? ᱦᱳᱭ ᱡᱚᱦᱟᱨ ᱜᱮ᱾
ᱮᱸ ᱵᱷᱤᱜᱤ ᱵᱟᱲᱟ ᱜᱮᱛᱚ?
ᱦᱮᱸ ᱢᱚᱸᱡᱽ ᱵᱟᱲᱟ ᱜᱮ, ᱢᱚᱸᱡᱽ ᱵᱟᱲᱟ ᱜᱮᱭᱟ ᱟᱢ?
ᱦᱮᱸ ᱟᱹᱞᱤᱧ ᱦᱚᱸ ᱢᱚᱡᱽ ᱵᱟᱲᱟ ᱜᱮ, ᱚᱲᱟᱜ ᱠᱚᱨᱮ ᱠᱚ ᱱᱟᱯᱟᱭ ᱵᱟᱲᱟ ᱜᱮ ᱡᱚᱛᱚ ᱜᱮᱢᱟ
ᱦᱮᱸ ᱥᱟᱱᱟᱢ ᱦᱚᱲ ᱜᱮ ᱱᱤᱛᱚᱜ ᱫᱚ ᱱᱟᱯᱟᱭ ᱜᱮ ᱢᱮᱱᱟᱜ ᱠᱟᱜ ᱞᱮᱭᱟ᱾ ᱟᱯᱮ ᱜᱮ?
ᱦᱩᱸ ᱟᱞᱮ ᱦᱚᱸ ᱱᱟᱯᱟᱭ ᱜᱮ ᱢᱮᱱᱟᱜ ᱟᱠᱟᱜ ᱞᱮᱭᱟ ᱱᱤᱛᱚᱜ ᱛᱮᱫᱚ᱾ ᱡᱚᱢ ᱵᱟᱲᱟ ᱠᱚ ᱦᱩᱭᱱᱟ ᱥᱮ ᱟᱹᱣᱨᱤ?
ᱦᱮᱸ ᱡᱚᱢ ᱦᱩᱭᱱᱟ ᱮᱱᱟᱱᱟᱜ ᱫᱟᱜᱽ ᱢᱟᱹᱲᱤ ᱥᱟᱨᱮᱜ ᱠᱟᱱ ᱛᱟᱦᱮᱸᱱᱟ ᱚᱱᱟ ᱜᱮ ᱡᱚᱢ ᱦᱩᱭ ᱠᱟᱱᱟ᱾
ᱚ ᱦᱮᱸ ᱛᱚ, ᱦᱮᱸ ᱡᱚᱢ ᱫᱚᱠᱚ ᱡᱚᱢ ᱠᱮᱫᱟ ᱚᱲᱟᱜ ᱦᱚᱸ ᱟᱹᱞᱤᱧ ᱫᱚ ᱟᱹᱣᱨᱤ ᱞᱤᱧ ᱡᱚᱢᱟ ᱟᱨᱠᱤ ᱵᱟᱡᱟᱨ ᱥᱮᱜ ᱞᱤᱧ ᱪᱟᱞᱟᱣ ᱞᱮᱱᱟ ᱛᱮᱦᱮᱸᱧ ᱠᱟᱹᱴᱤᱜ ᱱᱟᱥᱛᱟ ᱦᱩᱭ ᱜᱚᱫ ᱱᱟ ᱚᱱᱟ ᱛᱮ ᱟᱨᱠᱤ ᱫᱮᱨᱤ ᱧᱚᱜ ᱠᱟᱛᱮ ᱡᱚᱢ ᱦᱩᱭᱩᱜ-ᱟ ᱦᱟᱸᱜ ᱫᱚᱥᱴᱟ
ᱚ ᱟᱨ ᱫᱟᱠᱟ ᱥᱮ ᱨᱩᱴᱤ ᱪᱮᱜ ᱯᱮ ᱡᱚᱢ ᱜᱮᱭᱟ ᱱᱤᱛᱚᱜ ᱧᱤᱫᱟᱹ ᱛᱟᱦᱚᱞᱮ?
ᱜᱚᱝᱠᱮ ᱥᱟᱱᱛᱟᱲ ᱦᱚᱯᱚᱱ ᱠᱟᱱᱟᱞᱮ ᱟᱞᱮ ᱫᱚ ᱫᱟᱠᱟ ᱜᱮ ᱡᱚᱢ ᱦᱩᱭᱩᱜ-ᱟ ᱥᱮ᱾ ᱡᱚᱢ ᱜᱮᱭᱟ ᱠᱚ ᱨᱩᱴᱤ ᱚᱲᱟᱜ ᱦᱚᱲ ᱫᱚ ᱟᱞᱮ ᱤᱧᱫᱚ ᱫᱟᱠᱟᱜᱤᱧ ᱡᱚᱢᱟ᱾
ᱦᱮᱸ ᱟᱞᱮᱫᱚ ᱵᱟᱱᱟᱨ ᱜᱮᱞᱮ ᱡᱚᱢ ᱜᱮᱭᱟ ᱛᱚ
ᱨᱚᱦᱚᱭ ᱠᱚᱦᱚᱸ ᱟᱹᱣᱨᱤ ᱞᱮ ᱫᱷᱩᱨᱟᱹᱜ-ᱟ ᱥᱤ ᱫᱚ ᱦᱩᱭ ᱠᱟᱱᱟ ᱜᱟᱹᱰᱤᱛᱮ ᱥᱤ ᱦᱩᱭ ᱠᱟᱱᱟ᱾ ᱟᱫᱚ ᱜᱟᱹᱪᱷᱤ ᱠᱚ ᱚᱱᱟ ᱟᱹᱣᱨᱤ ᱥᱚᱠᱛᱚ ᱦᱟᱸᱜ ᱟᱹᱣᱨᱤ ᱵᱟᱨᱯᱮ ᱫᱤᱱ ᱯᱚᱨ ᱫᱷᱩᱨᱟᱹᱜ ᱦᱩᱭᱩᱜ-ᱟ ᱦᱟᱸᱜ᱾
ᱚ ᱫᱟᱜᱽ ᱡᱟᱹᱲᱤ ᱠᱚ ᱦᱮᱱᱟᱜ-ᱟ ᱟᱫᱚ ᱵᱟᱝᱢᱟ
ᱦᱮᱸ᱾
ᱮᱸ ᱟᱞᱮ ᱥᱮᱜ ᱢᱟ ᱫᱟᱜᱽ ᱡᱟᱹᱲᱤ ᱫᱚ ᱥᱮᱨᱚᱠᱚᱢ ᱫᱚ ᱵᱟᱹᱱᱩᱜ-ᱟ ᱜᱚᱝᱠᱮ ᱚᱱᱟ ᱛᱮᱜᱮ ᱨᱚᱦᱚᱭ ᱠᱟᱹᱢᱤ ᱦᱚᱸᱞᱮ ᱛᱟᱭᱱᱚᱢ ᱟᱠᱟᱜ-ᱟ᱾ ᱪᱟᱨᱟ ᱠᱚᱫᱚ ᱦᱩᱭ ᱠᱟᱱ ᱛᱟᱞᱮᱭᱟ,
ᱚ ᱟᱨ ᱛᱤᱦᱤᱧ ᱜᱟᱯᱟ ᱵᱟᱭ ᱫᱟᱜᱽ ᱮᱫ ᱛᱮ?
ᱵᱟᱝᱥᱮ ᱟᱹᱰᱤ ᱡᱳᱨᱮ ᱥᱤᱛᱩᱝ ᱫᱟ ᱛᱮᱦᱮᱧ ᱧᱤᱫᱟᱹ ᱴᱩᱠᱩ ᱠᱟᱹᱴᱤᱜ ᱪᱟᱞᱟᱝ ᱮ ᱫᱟᱜᱽ ᱠᱮᱫᱟ᱾ ᱪᱟᱞᱟᱜᱼᱟ ᱧᱤᱫᱟᱹ ᱟᱨᱠᱤ ᱟᱨ ᱵᱟᱠᱷᱟᱭ ᱫᱤᱱᱟᱹᱢᱟᱱ ᱫᱚ ᱟᱹᱰᱤ ᱥᱚᱠᱛᱚᱭ ᱥᱤᱛᱚᱝᱮᱜᱼᱟ ᱟᱨᱠᱤ᱾ ᱥᱤᱛᱚᱝ ᱥᱮ ᱪᱮᱜ ᱯᱮ ᱞᱟᱹᱭᱟ ᱟᱯᱮ ᱫᱤᱥᱚᱢ ᱥᱮᱜ ᱫᱚ?
ᱦᱮᱸ ᱥᱤᱛᱩᱝ ᱜᱮᱞᱮ ᱞᱟᱹᱭᱟ᱾
ᱚ ᱦᱮᱸᱛᱚ,
ᱟᱞᱮ ᱥᱮᱱ ᱫᱚᱭ ᱫᱟᱜᱽ ᱮ ᱜᱮᱭᱟᱭ ᱦᱚᱞᱟ ᱦᱚᱞᱟ ᱦᱚᱭ ᱫᱟᱜᱽ ᱠᱮᱫᱟᱭ ᱛᱤᱦᱤᱧ ᱥᱮᱛᱟᱜ ᱥᱮᱫ ᱦᱚᱭ ᱫᱟᱜᱽ ᱠᱮᱫᱟᱭ᱾
ᱮᱸ ᱮᱸ ᱦᱮᱸᱛᱚ ᱛᱟᱦᱚᱞᱮ ᱫᱟᱜᱽ ᱞᱤᱭᱟᱹ ᱚᱵᱷᱟᱵ ᱫᱚ ᱵᱟᱹᱱᱩᱜ ᱛᱟᱯᱮᱭᱟ ᱵᱟᱝ?
ᱚᱵᱷᱟᱵ ᱫᱚ ᱮᱠᱷᱚᱱ ᱦᱟᱸᱜ ᱵᱟᱹᱱᱩᱜ ᱠᱟᱫᱟ ᱫᱟᱜᱽ ᱤᱫᱤᱭᱮᱜ ᱜᱮᱭᱟᱭ ᱛᱚ᱾
ᱚ ᱦᱮᱸ, ᱛᱟᱯᱚᱨ ᱟᱨᱚ ᱨᱚᱦᱚᱭ ᱠᱟᱜ ᱠᱷᱟᱡ ᱫᱚ ᱢᱚᱱᱮ ᱠᱟᱹᱴᱤᱜ ᱥᱟᱱᱛᱤ ᱵᱩᱡᱷᱟᱹᱜ-ᱟ ᱨᱚᱦᱚᱭ ᱠᱟᱫᱟᱹᱧ ᱛᱟᱯᱚᱨᱮ ᱦᱩᱭᱩᱜ-ᱟ ᱥᱮ ᱵᱟᱝ ᱚᱱᱟᱫᱚ ᱯᱚᱨᱮ ᱵᱮᱯᱟᱨ ᱵᱟᱝ᱾
ᱦᱮᱸ ᱚᱱᱟ ᱫᱚ ᱯᱚᱨᱮᱛᱮ ᱧᱮᱞ ᱦᱩᱭᱩᱜ-ᱟ᱾ ᱟᱞᱮ ᱦᱚᱸ ᱱᱚᱣᱟ ᱥᱮᱨᱢᱟ ᱫᱟᱜᱽ ᱛᱮᱜᱮᱞᱮ ᱪᱟᱥᱟ ᱟᱨ ᱮᱴᱟᱜ ᱡᱚᱠᱷᱟᱭ ᱫᱚ ᱵᱟᱝ ᱦᱩᱭᱩᱜ-ᱟ᱾ᱱᱚᱣᱟ ᱢᱤᱫ ᱫᱷᱟᱣ ᱜᱮᱞᱮ ᱪᱟᱥᱟ ᱟᱯᱮ ᱥᱮᱜ ᱫᱚ ᱪᱮᱫ ᱞᱮᱠᱟ ᱢᱤᱫ ᱫᱷᱟᱣ ᱥᱮ ᱵᱟᱨ ᱫᱷᱟᱣ ᱥᱮ ᱪᱮᱜ ᱞᱮᱠᱟ ᱯᱮ ᱪᱟᱥᱟ ᱛᱤᱱᱟᱹᱜ ᱫᱤᱱ?
ᱮᱻ ᱟᱞᱮ ᱥᱮᱜ ᱫᱚ ᱵᱟᱨ ᱫᱷᱟᱣ ᱞᱮ ᱪᱟᱥᱟ ᱜᱚᱝᱠᱮ ᱫᱷᱚᱨᱚᱱ ᱫᱤᱱ ᱫᱚ ᱚᱱᱮ ᱠᱮᱱᱮᱞ ᱫᱟᱜᱽ ᱟᱥᱟ ᱛᱮ ᱦᱩᱸ ᱟᱨ ᱱᱤᱛᱚᱜ ᱫᱚ ᱵᱚᱨᱥᱟ ᱫᱟᱜᱽ ᱟᱨᱠᱤ ᱠᱮᱱᱮᱞ ᱫᱟᱜᱽ ᱦᱚᱸᱠᱚ ᱟᱲᱟᱜ ᱜᱮᱭᱟ ᱯᱚᱨᱮ ᱧᱚᱜ ᱟᱨᱠᱤ᱾
ᱦᱮᱸ,
ᱮᱸ ᱜᱚᱝᱠᱮ ᱛᱟᱦᱚᱞᱮ ᱪᱟᱥ ᱚᱱᱟ ᱦᱩᱲ ᱵᱟᱫ ᱠᱟᱛᱮ ᱮᱢᱱᱤ ᱥᱚᱵᱽᱡᱤ ᱠᱚ ᱵᱟᱯᱮ ᱨᱚᱦᱚᱭ ᱵᱟᱲᱟ ᱠᱟᱜ-ᱟ?
ᱦᱮᱸ ᱩᱝᱠᱟ ᱡᱚᱢ ᱞᱮᱠᱟ ᱫᱚᱞᱮ ᱨᱚᱦᱚᱭ ᱜᱮᱭᱟ ᱨᱚᱦᱚᱭ ᱞᱮᱜ-ᱟ ᱞᱮ ᱵᱷᱤᱱᱰᱤ ᱵᱚᱨᱵᱚᱴᱤ ᱡᱷᱤᱸᱜᱟᱹ᱾ ᱵᱤᱞᱟᱹᱛᱤ ᱱᱚᱣᱟ ᱠᱚᱫᱚ ᱮᱠᱷᱚᱱ ᱫᱚ ᱦᱟᱸᱜ, ᱚᱱᱟ ᱠᱚᱦᱚᱸ ᱤᱭᱟᱹᱱᱟ ᱪᱟᱵᱟᱭᱱᱟ᱾
ᱚ ᱦᱚᱸ᱾
ᱟᱨ ᱱᱤᱛᱳᱜ ᱫᱚ ᱦᱟᱸᱜ ᱥᱤ ᱦᱩᱭᱩᱜ ᱠᱟᱱᱟ ᱱᱚᱣᱟ ᱦᱩᱲᱩ ᱜᱮ ᱨᱚᱦᱚᱭ ᱦᱩᱭᱩᱜ-ᱟ ᱪᱟᱥ ᱦᱩᱭᱩᱜᱼᱟ᱾
ᱚ ᱦᱮᱸᱛᱚ ᱜᱚᱝᱠᱮ ᱛᱟᱦᱚᱞᱮᱼᱼ ᱡᱤᱱᱤᱥ ᱯᱟᱹᱛᱤ ᱰᱟᱹᱝᱨᱤ ᱠᱟᱲᱟ ᱢᱮᱨᱚᱢ ᱠᱚ ᱫᱚᱦᱚ ᱵᱟᱲᱟ ᱦᱩᱭ ᱟᱠᱟᱱᱟ ᱥᱮ ᱵᱟᱝ?
ᱵᱟ ᱞᱟᱦᱟ ᱛᱮᱫᱚ ᱠᱚ ᱛᱟᱦᱮᱸ ᱠᱟᱱ ᱜᱮᱭᱟ ᱟᱫᱚ ᱟᱠᱷᱨᱤᱧ ᱟᱠᱟᱫ ᱠᱚᱣᱟᱞᱮ ᱢᱮᱨᱚᱢ ᱦᱚᱸ ᱰᱟᱹᱝᱨᱤ ᱦᱚᱸ᱾ ᱮᱠᱷᱚᱱ ᱫᱚ ᱡᱟᱦᱟᱸᱱᱟᱜ ᱜᱮ ᱮᱠᱷᱚᱱ ᱫᱚ ᱜᱟᱹᱰᱤ ᱛᱮᱜᱮ ᱪᱟᱥᱵᱟᱥ ᱫᱚ ᱠᱚᱨᱟᱣ ᱫᱟᱞᱮ᱾
ᱚ ᱦᱮᱸ ᱜᱚᱝᱠᱮ ᱟᱞᱮ ᱨᱮᱱ ᱫᱚ ᱢᱮᱱᱟᱜ ᱫᱚ ᱢᱮᱱᱟᱜ ᱠᱚᱜᱮᱭᱟ ᱡᱷᱚᱛᱚ ᱜᱮ ᱟᱨᱠᱤ᱾ ᱮᱢᱱᱤ ᱴᱨᱟᱠᱴᱟᱨ ᱛᱮᱦᱚᱸ ᱞᱮ ᱥᱤ ᱦᱚᱪᱚᱭᱟ ᱟᱨ ᱰᱟᱝᱨᱤ ᱱᱟᱦᱮᱞ ᱛᱚ ᱮᱢᱟᱨᱡᱮᱱᱥᱤ ᱠᱟᱨᱚᱱᱼᱼ ᱱᱮᱛᱟᱨ ᱫᱚ ᱱᱤᱡᱮᱨᱟᱜ ᱵᱟᱹᱱᱩᱜᱼᱟ ᱦᱚᱲ ᱵᱷᱚᱨᱥᱟ ᱛᱤᱨᱮ ᱟᱹᱜᱩᱭᱟ ᱦᱟᱯᱮ ᱞᱟᱹᱭᱤᱱ ᱠᱟᱜ ᱢᱮ᱾ ᱚᱛᱚᱭᱮᱵ ᱰᱟᱹᱝᱨᱤ ᱛᱮᱜᱮᱼᱼ ᱥᱤ ᱦᱟᱛᱟᱲ ᱢᱮ ᱡᱚᱠᱷᱚᱱ ᱧᱟᱢ ᱠᱮᱫᱟᱢ ᱥᱤ ᱦᱩᱭᱱᱟ ᱵᱚᱲᱚ ᱠᱷᱮᱛ ᱠᱚ ᱟᱨᱠᱤ ᱴᱟᱠᱴᱟᱨ ᱛᱮ ᱚᱝᱠᱟ ᱟᱞᱮ ᱫᱚ᱾
ᱦᱮᱸ ᱟᱫᱚ ᱟᱞᱮ ᱫᱚ ᱚᱱᱠᱟ ᱜᱩᱯᱤ ᱦᱚᱲ ᱵᱟᱹᱱᱩᱜ ᱠᱟᱜ ᱠᱚᱣᱟ᱾ ᱚᱠᱚᱭ ᱜᱩᱯᱤᱭᱟ ᱩᱱᱠᱩ ᱛᱟᱭᱱᱚᱢ ᱨᱮᱦᱚᱸ ᱛᱚ ᱛᱟᱦᱮᱸᱱ ᱦᱩᱭᱩᱜᱼᱟ ᱦᱚᱲ ᱟᱫᱚ ᱛᱟᱦᱚᱞᱮ ᱠᱷᱟᱱ ᱫᱚ ᱟᱠᱷᱨᱤᱧ ᱠᱟᱫ ᱠᱚᱣᱟᱞᱮ
ᱚᱱᱟ ᱫᱚ ᱱᱤᱦᱟᱹᱛ ᱜᱮ ᱫᱚᱨᱠᱟᱨᱚᱜᱼᱟ ᱜᱚᱝᱠᱮ ᱡᱤᱱᱤᱥ ᱯᱟᱹᱛᱤ ᱫᱚᱦᱚ ᱢᱟᱱᱮ ᱢᱤᱫ ᱦᱚᱲ ᱛᱚ ᱵᱟᱭᱠᱟ ᱦᱚᱲ ᱢᱤᱫ ᱦᱚᱲ ᱱᱤᱦᱟᱹᱛ ᱜᱮ ᱞᱟᱜᱟᱜᱼᱟ᱾ ᱵᱟᱠᱷᱟᱡ ᱫᱚ ᱩᱱᱠᱩᱣᱟᱜ ᱦᱚᱸᱛᱚ ᱞᱟᱡ ᱨᱮᱸᱜᱮᱡ ᱢᱮᱱᱟᱜ ᱟᱥᱮᱼᱼ
ᱦᱮᱸ ᱦᱮᱸ
ᱜᱩᱯᱤ ᱠᱚ ᱦᱩᱭᱩᱜ-ᱟ ᱡᱚᱢ ᱮᱢᱟᱠᱚ ᱦᱩᱭᱩᱜᱼᱟ ᱴᱷᱤᱠ ᱴᱷᱟᱠ ᱫᱮᱠᱷᱟᱥᱩᱱᱟ ᱠᱚ ᱦᱩᱭᱩᱜᱼᱟ ᱵᱟᱝ
ᱦᱮᱸ
ᱚᱱᱟᱜᱮ ᱠᱟᱛᱷᱟ ᱫᱚ ᱟᱨᱠᱤ ᱚᱱᱟ ᱠᱷᱟᱹᱛᱤᱨ ᱜᱮ ᱢᱟᱱᱮᱼᱼ ᱱᱤᱛᱚᱜ ᱫᱚ ᱡᱚᱛᱚ ᱦᱚᱲ ᱫᱚ ᱵᱟᱠᱚ ᱫᱚᱦᱚᱭᱮᱫ ᱠᱚᱜᱮᱭᱟ ᱟᱹᱨᱠᱤ ᱩᱱᱟᱹᱜ ᱡᱤᱱᱤᱥ ᱯᱟᱹᱛᱤ ᱫᱚ᱾ ᱦᱩᱢ ᱟᱵᱚ ᱛᱚ ᱦᱟᱸᱜ ᱥᱟᱵ ᱠᱟᱜ ᱢᱮ ᱚᱲᱟᱜ ᱠᱚᱨᱮᱜ ᱡᱚᱫᱤ ᱡᱚᱢᱟᱜ ᱠᱚ ᱥᱮᱨᱚᱠᱚᱢ ᱵᱟᱝ ᱛᱟᱦᱮᱱᱟ ᱟᱵᱚ ᱵᱟᱭᱨᱮ ᱫᱤᱥᱚᱢ ᱠᱚᱨᱮ ᱛᱟᱦᱮᱱᱟ ᱦᱩᱜᱼᱼ ᱛᱟᱵᱚᱱᱟ ᱛᱟᱦᱚᱞᱮ ᱡᱤᱱᱤᱥ ᱯᱚᱛᱨᱚ ᱚᱠᱚᱭ ᱧᱮᱞ ᱠᱚᱛᱟ ᱵᱚᱱᱟ ᱦᱮᱸ ᱥᱮᱼᱼ
ᱮᱸ ᱵᱟᱦᱨᱮ ᱨᱮᱜᱮ ᱚᱱᱠᱟᱼᱼ
ᱦᱩᱸ ᱦᱩᱸ ᱦᱩᱸ ᱮ ᱠᱟᱨᱚᱱ ᱛᱮ ᱡᱤᱱᱤᱥ ᱯᱟᱛᱤ ᱠᱟᱹᱴᱤᱡ ᱠᱚ ᱠᱚᱢᱚᱜ ᱠᱟᱱᱟ᱾ ᱟᱨ ᱫᱚᱦᱚ ᱢᱟ ᱞᱟᱹᱠᱛᱤ ᱠᱟᱱ ᱜᱮᱭᱟ ᱟᱫᱚ ᱚᱱᱟ ᱞᱟᱹᱠᱛᱤ ᱡᱤᱱᱤᱥ ᱫᱚ ᱩᱠᱩᱨ ᱵᱚᱱ ᱯᱟᱞᱚᱱ ᱫᱟᱲᱮᱭᱟᱜ ᱠᱟᱱᱟ ᱴᱷᱤᱠ ᱴᱷᱟᱠ ᱫᱚ ᱟᱫᱚᱼᱼ ᱟᱵᱚ ᱦᱚᱸᱛᱚ ᱠᱟᱹᱴᱤᱡ ᱟᱵᱚ ᱥᱮᱫ ᱦᱚᱸᱛᱚ ᱠᱟᱹᱴᱤᱡ ᱠᱚᱭᱚᱜ ᱞᱟᱜᱟᱜᱼᱟ ᱥᱮ᱾
ᱦᱮᱸ ᱚᱠᱛᱚ ᱛᱚ ᱮᱢᱟᱜ ᱦᱩᱭᱩᱜᱼᱟ ᱱᱚᱱᱛᱮ ᱡᱟᱦᱟ ᱱᱟᱜ ᱠᱚ ᱡᱩᱫᱤᱼᱼ ᱠᱟᱹᱢᱤ ᱨᱮᱢ ᱡᱚᱲᱟᱣ ᱛᱟᱦᱮᱱ ᱠᱷᱟᱱ ᱫᱚ ᱱᱚᱱᱛᱮ ᱦᱚᱸ ᱵᱟᱢ ᱮᱢ ᱫᱟᱲᱮᱭᱟᱜᱼᱟ ᱥᱮ ᱩᱱᱠᱩ ᱦᱚᱸ ᱪᱤᱠᱟᱢ ᱧᱮᱞ ᱠᱚᱣᱟ᱾ ᱡᱟᱦᱟᱸᱭ ᱦᱚᱲ ᱡᱚᱲ ᱦᱚᱲ ᱢᱮᱱᱟᱜ ᱠᱟᱫ ᱠᱚᱣᱟ ᱩᱱᱠᱩ ᱫᱚᱼᱼ
ᱩᱱᱠᱩ ᱫᱚᱠᱚ ᱴᱷᱤᱠ ᱜᱮᱭᱟ ᱱᱟᱜ ᱡᱟᱦᱟᱸ ᱫᱚᱦᱚ ᱠᱚᱣᱟ ᱠᱚ ᱵᱟᱝ ᱛᱚᱣᱟ ᱠᱚᱠᱚ ᱧᱩᱭᱟ ᱥᱟ ᱪᱮᱫᱼᱼ ᱜᱟᱹᱭ ᱫᱚᱦᱚᱸ ᱵᱷᱟᱜᱮ ᱜᱮᱭᱟ ᱵᱟᱝ ᱚᱝᱠᱟ ᱛᱚᱣᱟ ᱠᱚ ᱧᱟᱢᱚᱜᱼᱟ ᱥᱮ ᱮᱢᱱᱤᱼᱼ ᱮᱢᱱᱤ ᱟᱵᱚ ᱦᱚᱲ ᱦᱚᱯᱚᱱ ᱫᱚ ᱢᱟᱱᱮ ᱠᱤᱨᱤᱧ ᱛᱚᱣᱟ ᱧᱩ ᱫᱚ ᱠᱟᱹᱴᱤᱡ ᱟᱸᱴ ᱠᱚᱥᱴᱚᱼᱼ ᱟᱜ ᱟᱨ ᱱᱤᱡᱮᱨᱟᱜ ᱛᱟᱦᱮᱸ ᱞᱮᱱ ᱠᱷᱟᱡ ᱫᱚ ᱤᱪᱪᱷᱟᱹ ᱢᱚᱛᱚᱵᱚᱱ ᱧᱩᱭᱟ ᱡᱚᱢᱟᱵᱚᱱ ᱵᱟᱝ
ᱦᱮᱸ ᱦᱮᱸ
ᱟᱨ ᱫᱮᱥᱤ ᱥᱤᱢ ᱠᱚᱵᱚᱱ ᱫᱚᱦᱚ ᱟᱠᱟᱫ ᱠᱚᱣᱟ ᱥᱮ ᱵᱟᱝ?
ᱦᱮᱸ ᱥᱤᱢ ᱫᱚᱞᱮ ᱟᱹᱜᱩ ᱠᱟᱫ ᱠᱚᱣᱟ ᱚᱱᱠᱟ ᱯᱮᱲᱟ ᱚᱲᱟᱜ ᱴᱷᱮᱡ ᱠᱷᱚᱡ ᱜᱮ ᱚᱱᱟ ᱩᱱᱠᱚ ᱦᱚᱸᱠᱚ ᱜᱚᱡ ᱪᱟᱵᱟ ᱞᱮᱱᱟ ᱟᱫᱚᱼᱼ ᱯᱮᱲᱟ ᱚᱲᱟᱜ ᱠᱷᱚᱡ ᱜᱮ ᱟᱹᱜᱩ ᱦᱩᱭ ᱟᱠᱟᱱᱟ ᱵᱟᱨᱭᱟ ᱩᱱᱠᱤᱱ ᱦᱟᱸᱜ ᱠᱤᱱ ᱦᱟᱨᱟᱜ ᱠᱟᱱᱟ ᱦᱟᱨᱟ ᱟᱠᱟᱱᱟ ᱠᱤᱱ᱾
ᱵᱮᱹᱞᱮᱹ ᱵᱟᱲᱟ ᱭᱮᱫᱟ ᱠᱤᱱ ᱥᱮ ᱵᱟᱝ?
ᱵᱤᱞᱤ ᱫᱚ ᱦᱟᱸᱜ ᱟᱹᱣᱨᱤᱼᱼ
ᱚ ᱥᱤᱢ ᱫᱚ ᱜᱚᱢᱠᱮ ᱢᱤᱫ ᱥᱚᱢᱚᱭ ᱫᱚᱠᱚ ᱦᱩᱭᱩᱜᱼᱟ ᱫᱚᱢᱮ ᱦᱮᱸ, ᱟᱭᱚᱼᱼ ᱠᱷᱚᱱ ᱨᱳᱜᱽ ᱦᱤᱡᱩᱜᱼᱟ ᱥᱮ ᱢᱤᱫ ᱫᱷᱟᱣ ᱛᱮ ᱡᱚᱛᱚ ᱠᱚ ᱜᱚᱡ ᱪᱟᱵᱟᱜ ᱫᱚ ᱟᱫᱚ᱾
ᱦᱮᱸ ᱡᱚᱛᱚ ᱠᱚ ᱜᱚᱡ ᱪᱟᱵᱟᱜᱼᱟ᱾
ᱚᱱᱟᱜᱮ ᱡᱟᱱᱟᱞᱟ ᱫᱚ ᱵᱟᱠᱷᱟᱡ ᱫᱚ ᱥᱤᱢ ᱟᱹᱥᱩᱞ ᱫᱚ ᱵᱩᱡᱷᱟᱹᱣᱟ ᱟᱞᱤᱧ ᱨᱮᱦᱚᱸ ᱥᱤᱢ ᱢᱟᱱᱮᱼᱼ ᱥᱤᱢ ᱛᱩᱯᱩᱜ ᱟᱞᱮ ᱥᱮᱫ ᱫᱚ ᱦᱩᱭᱩᱜᱼᱟ ᱟᱹᱨᱠᱤ, ᱚᱱᱟ ᱨᱮᱱᱟᱜ ᱱᱮᱥᱟ ᱠᱚ ᱢᱮᱱᱟᱜ ᱛᱮ ᱚᱱᱟ ᱛᱮ ᱫᱮᱥᱤ ᱥᱤᱢ ᱫᱚᱦᱚ ᱫᱚ ᱦᱳᱭ ᱠᱟᱱ ᱜᱮᱭᱟ, ᱨᱳᱜᱽ ᱯᱷᱳᱜᱽ ᱦᱮᱡ ᱞᱮᱱᱠᱷᱟᱱ ᱡᱚᱛᱚ ᱠᱚ ᱜᱚᱡ ᱪᱟᱵᱟᱜᱼᱟ᱾
ᱟᱞᱮ ᱥᱮ ᱥᱤᱢ ᱛᱩᱯᱩᱜ ᱫᱚ ᱦᱩᱭᱩᱜ ᱜᱮᱭᱟ᱾
ᱦᱳᱯᱳᱜ ᱜᱮᱭᱟ ᱵᱟᱝ᱾
ᱦᱮᱸ
ᱜᱚᱞᱯᱷᱚ ᱵᱟᱲᱟ ᱠᱮᱫᱟ ᱞᱤᱧ ᱮᱴᱟᱜ ᱦᱚᱲ ᱥᱟᱞᱟᱜ ᱟᱨᱚ ᱮᱴᱟᱜ ᱤᱭᱟᱹ ᱥᱟᱞᱟᱜ, ᱩᱱᱠᱩ ᱠᱚ ᱞᱟᱹᱭ ᱮᱫᱟ ᱟᱞᱮ ᱥᱤᱢ ᱛᱩᱯᱩᱫ ᱪᱮᱫ ᱚᱱᱟᱜᱮ ᱵᱟᱠᱚ ᱵᱩᱡᱽ ᱫᱟᱲᱮᱭᱟᱜ ᱠᱟᱱᱟ ᱟᱫᱚ ᱢᱟᱱᱮ ᱦᱩᱭ ᱫᱟᱲᱮᱭᱟᱜᱼᱟ ᱡᱚᱛᱚ ᱜᱮ ᱡᱚᱛᱚ ᱫᱤᱥᱚᱢ ᱫᱚ ᱵᱟᱝ ᱥᱚᱢᱟᱱᱟᱛᱚ᱾
ᱦᱮᱸ
ᱦᱮᱸ
ᱟᱞᱮ ᱥᱮᱫ ᱫᱚ ᱡᱮᱢᱚᱱ ᱠᱟᱰᱟ ᱨᱚᱯᱚᱜ ᱫᱚ ᱵᱟᱝ ᱦᱩᱭᱩᱜᱼᱟ ᱟᱸᱡᱚᱢ ᱵᱟᱲᱟ ᱠᱟᱜ ᱟᱹᱧ᱾
ᱠᱟᱰᱟ ᱨᱚᱯᱚᱜ᱾
ᱠᱟᱰᱟ ᱨᱚᱯᱚᱜ ᱦᱚᱸ ᱦᱩᱭᱩᱜ ᱜᱮᱭᱟ ᱥᱮ, ᱟᱫᱚ ᱟᱞᱮᱥᱮᱫ ᱫᱚ ᱵᱟᱝ ᱦᱩᱭᱩᱜᱼᱟ ᱟᱫᱚ ᱟᱸᱡᱚᱢ
ᱟᱞᱮ ᱥᱮᱫ ᱨᱮᱦᱚᱸ ᱦᱩᱭ ᱫᱚ ᱵᱟᱝ ᱦᱩᱭᱩᱜᱼᱟ ᱜᱚᱢᱠᱮ, ᱟᱹᱞᱤᱧ ᱦᱚᱞᱤᱧ ᱟᱸᱡᱚᱢ ᱠᱟᱫᱟ ᱢᱟᱱᱮ ᱪᱟᱞᱟᱣ ᱦᱚᱸ ᱪᱟᱞᱟᱣ ᱵᱟᱲᱟ ᱦᱩᱭ ᱟᱠᱟᱱᱟ ᱚᱱᱟ ᱫᱚ ᱯᱩᱨᱩᱞᱤᱭᱟᱹ ᱥᱟᱭᱤᱰ ᱨᱮ ᱦᱩᱭᱩᱜᱼᱟ, ᱟᱹᱰᱤ ᱡᱟᱹᱥᱛᱤ ᱜᱮ ᱵᱚ ᱛᱚᱨ ᱜᱮᱵᱚᱱ ᱵᱩᱡᱷᱟᱹᱣ ᱠᱟᱜᱼᱟ ᱟᱹᱨᱠᱤ, ᱢᱳᱵᱟᱭᱤᱞ ᱠᱚᱨᱮ ᱦᱚᱸ ᱧᱮᱞ ᱵᱟᱲᱟ ᱦᱩᱭ ᱟᱠᱟᱱᱟ᱾
ᱦᱮᱸ
ᱦᱮᱸ ᱚᱱᱟᱜᱮ ᱟᱹᱨᱠᱤ, ᱠᱟᱰᱟ ᱨᱚᱯᱚᱜ ᱫᱚ ᱦᱩᱭ ᱫᱚ ᱦᱩᱭᱩᱜᱼᱟ ᱟᱨ ᱥᱟᱺᱰᱤ ᱛᱚᱯ ᱛᱩᱯᱩᱜ ᱫᱚ ᱟᱞᱮᱥᱮᱫ ᱦᱚᱸ ᱦᱩᱭᱩᱜᱼᱟ ᱟᱹᱨᱠᱤ ᱥᱟᱺᱰᱤ ᱛᱩᱯᱩᱜ ᱫᱚ᱾
ᱦᱮᱸ
ᱦᱩᱸ ᱦᱩᱸ ᱪᱟᱞᱟᱜ ᱜᱮᱭᱟ ᱵᱤᱱ, ᱱᱮᱥᱟ ᱠᱚ ᱢᱮᱱᱟᱜᱼᱟ ᱥᱮ ᱵᱟᱹᱱᱩᱜᱼᱟ ᱚᱱᱠᱟ ᱞᱮᱠᱟ ᱫᱚ?
ᱚᱱᱠᱟ ᱫᱚ ᱛᱩᱯᱩᱜ ᱵᱟᱲᱟ ᱫᱚ ᱵᱟᱝ ᱦᱩᱭ ᱟᱠᱟᱱᱟ᱾
ᱦᱮᱸ ᱚ ᱦᱮᱸᱛᱚ᱾ ᱟᱞᱤᱧ ᱫᱚ ᱧᱮᱧᱮᱞ ᱦᱚᱸ ᱛᱩᱯᱩᱜ ᱦᱚᱸ ᱥᱟᱺᱰᱤ ᱠᱚ ᱛᱟᱦᱮᱱ ᱠᱷᱟᱱ ᱚᱲᱟᱜ ᱨᱮ ᱤᱫᱤ ᱠᱟᱭ ᱢᱮ ᱪᱮᱫ ᱟᱫᱚ ᱯᱚᱭᱥᱟ ᱫᱤᱭᱮᱛᱚ ᱵᱟᱢ ᱠᱤᱨᱤᱧᱮ ᱠᱟᱱᱟ᱾
ᱵᱟᱝ ᱵᱟᱝ, ᱞᱟᱦᱟ ᱛᱮᱫᱚ ᱦᱮᱸ ᱚᱱᱠᱟ ᱛᱩᱯᱩᱜ ᱵᱟᱲᱟ ᱦᱩᱭ ᱟᱠᱟᱱᱟ ᱱᱮᱛᱟᱨ ᱫᱚ ᱵᱟᱝ᱾
ᱦᱮᱸ ᱟᱫᱚ ᱚᱲᱟᱜ ᱠᱚᱨᱮ ᱥᱟᱺᱰᱤ ᱠᱚ ᱵᱟᱠᱚ ᱛᱟᱦᱮᱸ ᱞᱮᱱ ᱠᱷᱟᱱ ᱫᱚ ᱛᱚᱯᱩᱜ ᱨᱮᱱᱟ ᱱᱮᱥᱟ ᱦᱚᱸ ᱵᱟᱝ ᱛᱟᱦᱮᱱᱟ ᱩᱱᱟ. ᱜ ᱫᱚ ᱵᱟᱝ ᱾
ᱦᱮᱸ
ᱦᱮᱸ ᱛᱚ ᱾ ᱛᱟᱞᱦᱮ ᱜᱚᱝᱠᱮ ᱟᱯᱮ ᱫᱚ ᱟᱱᱮ ᱤᱭᱟᱹ ᱛᱚᱨᱢᱩᱡᱽ ᱠᱚ ᱠᱚᱱᱰᱷᱟ ᱠᱚ ᱯᱮ ᱪᱟᱥ ᱵᱟᱲᱟᱭ ᱜᱮᱭᱟ ᱥᱮ ᱵᱟᱝ ᱾
ᱵᱟᱝ ᱵᱟᱝ ᱚᱱᱟ ᱠᱚᱫᱚ ᱵᱟᱝ, ᱠᱚᱸᱰᱷᱟ ᱫᱚ ᱪᱟᱥ ᱜᱮᱭᱟᱞᱮ ᱛᱩᱨᱢᱩᱡᱽ ᱠᱚᱫᱚ ᱵᱟᱝ ᱾
ᱱᱚᱝᱠᱟ ᱡᱚᱢ ᱵᱟᱲᱟᱭ ᱞᱮᱠᱟ, ᱚᱲᱟᱜ ᱨᱮ ᱡᱚᱢ ᱵᱟᱲᱟᱭ ᱞᱮᱠᱟ ᱟᱠᱷᱨᱤᱧ ᱞᱟᱹᱜᱤᱫ ᱫᱚ ᱵᱟᱞᱮ ᱪᱟᱥ ᱟᱠᱟᱫᱟ ᱾ ᱥᱚᱥᱟ ᱞᱮ ᱪᱟᱥ ᱵᱟᱲᱟᱭᱮᱫ ᱛᱟᱦᱮᱱᱟ ᱚᱱᱟ ᱦᱚᱸ ᱟᱠᱷᱨᱤᱧ ᱵᱟᱲᱟ ᱠᱟᱛᱮᱫ ᱡᱟᱜᱮ ᱠᱷᱚᱨᱪ ᱴᱚᱨᱚᱡ ᱫᱚ ᱩᱰᱩᱠ ᱵᱟᱲᱟ ᱞᱮᱱ ᱜᱮᱭᱟ ᱾
ᱟᱯᱮ ᱥᱮᱫ ᱵᱟᱨ ᱫᱷᱟᱣ ᱯᱮ ᱪᱟᱥᱟ ᱮᱫᱟ ᱾ ᱟᱯᱮ ᱥᱮᱫ ᱫᱚ ᱛᱟᱦᱮ ᱵᱷᱟᱞᱤ ᱧᱚᱜ ᱜᱮ ᱦᱩᱭᱩᱜᱼᱟ ᱪᱟᱥᱵᱟᱥ ᱫᱚ ᱾
ᱦᱮᱸ ᱦᱩᱭᱩᱜ ᱜᱮᱭᱟ ᱢᱚᱴᱟ ᱢᱩᱴᱤ ᱥᱚᱵᱽᱡᱤ ᱵᱟᱝ ᱨᱮᱦᱚᱸ ᱦᱳᱲᱳ ᱫᱚ ᱱᱤᱦᱟᱹᱛ ᱜᱮ ᱦᱩᱭᱩᱜ ᱛᱟᱞᱮᱭᱟ ᱵᱷᱟᱜᱤ ᱜᱮ ᱟᱨᱠᱤ ᱾
ᱦᱮᱸ
ᱟᱨ ᱥᱚᱵᱽᱡᱤ ᱫᱚ ᱢᱟᱱᱮ ᱳᱭ ᱠᱚᱸᱰᱷᱟ ᱠᱚ ᱱᱤᱛᱚᱜ ᱡᱮᱢᱚᱱ ᱠᱚᱸᱰᱷᱟ ᱞᱮ ᱨᱚᱦᱭᱟ ᱾ ᱫᱩᱨᱜᱟᱹ ᱯᱩᱡᱟᱹ ᱥᱤᱡᱤᱱ ᱨᱚᱦᱚᱭ ᱦᱩᱭ ᱟᱠᱟᱱᱟ ᱾ ᱫᱩᱨᱜᱟ ᱯᱩᱡᱟᱹ ᱥᱤᱡᱤᱱ ᱩᱰᱩᱠᱚᱜᱼᱟ ᱚᱱᱟ ᱫᱚ ᱟᱨᱠᱤ ᱩᱱ ᱫᱚ ᱡᱩᱫᱤ ᱯᱚᱭᱥᱟ ᱫᱟᱢ ᱧᱟᱢᱚᱜᱼᱟ ᱾ ᱯᱩᱡᱟᱹ ᱥᱤᱡᱤᱱ ᱛᱚ ᱾
ᱦᱮᱸ
ᱫᱟᱜ ᱦᱟᱴ ᱨᱮᱯᱮ ᱤᱫᱤ ᱜᱮᱭᱟ ᱟᱨᱯᱮ ᱟᱠᱷᱨᱤᱧᱟ ᱾
ᱵᱟᱝ ᱜᱚᱝᱠᱮ ᱤᱫᱤ ᱦᱤᱡᱩᱜ ᱟᱠᱚ ᱱᱚᱰᱮ ᱵᱚᱲᱚ ᱯᱟᱹᱴᱤ ᱟᱨᱠᱤ ᱜᱟᱹᱰᱤ ᱯᱟᱹᱴᱤ ᱵᱟᱠᱷᱟᱡ ᱮᱢᱱᱤ ᱥᱟᱵ ᱠᱟᱜ ᱢᱮ ᱦᱮᱸ ᱾ ᱟᱨ ᱮᱢᱱᱤ ᱥᱟᱵ ᱠᱟᱜ ᱵᱮᱹᱱ ᱡᱩᱫᱤ ᱡᱟᱦᱟᱸ ᱞᱮ ᱤᱭᱟᱹ ᱠᱟᱛᱮᱫ ᱢᱟᱱᱮ ᱞᱮᱸᱫᱟ ᱞᱮᱸᱫᱟ ᱡᱟᱹᱨᱤᱭᱟᱹ ᱠᱚ ᱛᱟᱭᱱᱚᱢ ᱛᱟᱭᱚᱢ ᱫᱟᱨᱟᱢ ᱨᱮᱱᱟᱜ ᱡᱚ ᱛᱮᱫ ᱠᱚᱫᱚ ᱚᱱᱟ ᱠᱚᱫᱚ ᱦᱟᱴ ᱫᱚ ᱵᱟ ᱦᱟᱴ ᱨᱮ ᱠᱚᱢ ᱫᱟᱢ ᱛᱚ ᱦᱟᱴ ᱫᱚ ᱵᱟᱞᱮ ᱤᱫᱤᱭᱟ ᱮᱢᱱᱤ ᱢᱟᱨᱠᱮᱴ ᱞᱮ ᱤᱫᱤ ᱦᱚᱴᱚᱠᱟᱜᱼᱟ ᱵᱷᱳᱨ ᱛᱮ ᱾
ᱦᱮᱸ
ᱩᱱᱠᱩ ᱠᱚ ᱦᱟᱛᱟᱣᱟ ᱩᱱᱠᱩ ᱟᱵᱟᱨ ᱠᱚ ᱟᱹᱠᱷᱨᱤᱧᱟ ᱾
ᱟᱫ ᱛᱟᱦᱚᱞᱮ ᱦᱩᱲᱩ ᱫᱚ ᱤᱭᱟᱹ ᱡᱚᱛᱚ ᱪᱟᱣᱞᱮ ᱯᱮ ᱤᱭᱟᱹ ᱥᱮ ᱦᱩᱲᱩ ᱯᱮ ᱟᱹᱠᱷᱨᱤ
ᱦᱩᱲᱩ ᱜᱮ ᱦᱩᱲᱩ ᱜᱮ ᱪᱟᱣᱞᱮ ᱠᱟᱛᱮ ᱫᱚ ᱫᱚᱢᱮ ᱜᱮ ᱠᱚᱥᱴᱚ ᱟ ᱜᱚᱝᱠᱮ
ᱦᱮᱸ
ᱱᱚᱣᱟ ᱚᱲᱟᱜ ᱨᱮ ᱦᱚᱲ ᱯᱷᱚᱲ ᱵᱟᱹᱱᱩᱜ ᱠᱚᱣᱟ ᱛᱮᱠᱤ ᱛᱟᱥᱮ ᱵᱟᱹᱦᱩ ᱚᱱᱟ ᱨᱮᱱᱟᱜ ᱵᱟᱹᱦᱩ ᱠᱟᱹᱢᱤ ᱢᱮᱱᱟᱜᱼᱟ ᱾ ᱚᱱᱟ ᱡᱚᱢ ᱞᱟᱹᱜᱤᱫ ᱴᱩᱠᱩ ᱡᱚᱢ ᱞᱟᱹᱜᱤᱫ ᱴᱩᱠᱩ ᱠᱚᱨᱟᱣ ᱦᱩᱭᱩᱜᱼᱟ ᱵᱟᱠᱤ ᱵᱟᱠᱤ ᱫᱚ ᱦᱩᱲᱩ ᱟᱛᱮᱫ ᱜᱮ ᱟᱹᱠᱷᱨᱤᱧ ᱦᱩᱭᱩᱜᱼᱟ ᱦᱮᱸ ᱦᱮᱸ ᱥᱟᱵ ᱠᱟᱜ ᱢᱮ ᱡᱟᱦᱟᱸ ᱫᱷᱚᱨᱚᱱ ᱪᱟᱹᱥ ᱦᱩᱭᱩᱜᱼᱟ ᱫᱚ ᱚᱱᱟ ᱦᱩᱲᱩ ᱫᱚ ᱡᱚᱛᱚ ᱜᱮ ᱟᱹᱠᱷᱨᱤᱧᱚᱜᱼᱟ ᱾
ᱦᱮᱸ
ᱫᱷᱚᱨᱚᱱ ᱦᱩᱲᱩ ᱫᱚ ᱦᱟᱞᱠᱟ ᱦᱩᱲᱩ ᱠᱟᱱᱟ ᱥᱮ ᱚᱱᱟ ᱫᱚ ᱦᱟᱞᱠᱟ ᱦᱩᱲᱩ ᱠᱚ ᱪᱟᱹᱥ ᱟᱥᱮ ᱟᱫᱚ ᱚᱱᱟ ᱫᱚ ᱚ ᱡᱚᱢ ᱫᱚ ᱴᱷᱤᱠ ᱜᱮᱭᱟ ᱛᱚᱵᱮ ᱟᱞᱮ ᱫᱚ ᱡᱷᱚᱛᱚ ᱟᱹᱠᱷᱨᱤᱧᱼᱟ ᱚᱱᱟ ᱫᱚ
ᱦᱮᱸ
ᱟᱫᱚ ᱚᱱᱟ ᱨᱮᱱᱟᱜ ᱯᱚᱭᱥᱟ ᱯᱟᱹᱛᱤᱜᱮ ᱱᱤᱛᱚᱜ ᱱᱚᱣᱱᱟ ᱯᱚᱭᱥᱟᱛᱮ ᱱᱤᱛᱚᱜ ᱪᱟᱹᱥ ᱜᱟᱱᱚᱜᱼᱟ ᱾
ᱦᱮᱸ ᱪᱟᱹᱥ ᱫᱚ ᱥᱮ ᱚᱲᱟᱜ ᱥᱚᱝᱥᱟᱨ ᱦᱚᱸ
ᱦᱮᱸ ᱚᱱᱟᱸ ᱥᱚᱝᱥᱛᱷᱟ ᱦᱚᱸ ᱪᱟᱞᱟᱜᱼᱟ ᱟᱨᱠᱤ ᱮᱭ ᱛᱟᱦᱚᱞᱮ ᱮᱢᱱᱤ ᱮᱢᱱᱤ ᱠᱟᱹᱢᱤ ᱠᱟᱡᱽ ᱠᱚ ᱟᱯᱮ ᱫᱤᱥᱚᱢ ᱥᱮᱫ ᱪᱮᱫ ᱞᱮᱠᱟ ᱢᱮᱱᱟᱜᱼᱟ?
ᱚᱱᱠᱟ ᱵᱟᱹᱱᱩᱜ ᱠᱟᱫᱟ ᱟᱞᱮᱥᱮᱫ ᱫᱚ ᱠᱟᱹᱢᱤ ᱜᱮ ᱵᱟᱱᱩᱜᱟ ᱡᱚᱛᱚ ᱵᱟᱦᱨᱮ ᱠᱚ ᱪᱟᱞᱟᱜᱼᱟ ᱾ ᱛᱚ ᱚᱱᱠᱟ ᱢᱤᱫᱵᱟᱨ ᱡᱟᱦᱟᱸᱭ ᱡᱩᱫᱤ ᱚᱲᱟᱜ ᱠᱚᱠᱚ ᱵᱮᱱᱟᱣ ᱠᱷᱟᱡ ᱞᱮᱵᱟᱨ ᱠᱚᱠᱚ ᱠᱷᱟᱴᱟᱜ ᱠᱷᱟᱡ ᱟᱨ ᱢᱤᱥᱛᱨᱤ ᱠᱟᱹᱢᱤ ᱠᱚᱜᱮ ᱦᱮᱸ
ᱦᱮᱸ ᱜᱚᱝᱠᱮ ᱛᱟᱦᱚᱞᱮ ᱟᱯᱮ ᱥᱮᱫ ᱫᱚ ᱚᱱᱮ ᱚᱱᱟ ᱯᱚᱧᱪᱟᱭᱤᱛ ᱠᱷᱚᱱᱟᱜ ᱥᱮ ᱚᱱᱟ ᱤᱭᱟᱹ ᱡᱟᱦᱟᱸᱭ ᱜᱮ ᱥᱚᱨᱠᱟᱨ ᱠᱷᱚᱱᱟᱜ ᱚᱲᱟᱜ ᱠᱚ ᱵᱟᱠᱚ ᱧᱟᱢ ᱜᱮᱭᱟ?
ᱦᱮᱸ ᱧᱟᱢᱮᱜ ᱜᱮᱭᱟ ᱠᱚ ᱧᱟᱢ ᱟᱠᱟᱜ ᱜᱮᱭᱟ ᱠᱚ ᱟᱭᱢᱟ ᱦᱚᱲ ᱜᱮ
ᱚ ᱟᱫᱚ ᱚᱸᱰᱮ ᱜᱮᱛᱚ ᱦᱮᱸ ᱚᱱᱟ ᱠᱚᱨᱮ ᱠᱷᱟᱹᱴᱟ ᱠᱷᱟᱹᱴᱤ ᱠᱟᱛᱮ ᱡᱟᱣᱜᱮ ᱨᱚᱡᱽᱠᱟᱨ ᱫᱚ ᱦᱩᱭᱩᱜᱼᱟ ᱵᱟᱝ
ᱦᱮᱸ
ᱟᱞᱮ ᱥᱮᱫ ᱫᱚ ᱢᱟᱱᱮ ᱜᱚᱝᱠᱮ ᱪᱮᱫ ᱞᱤᱧ ᱞᱟᱹᱭᱟ ᱢᱟᱱᱮ ᱵᱤᱨ ᱫᱤᱥᱚᱢ ᱥᱮᱼᱼ ᱡᱩᱫᱤ ᱠᱟᱹᱢᱤ ᱵᱚ ᱢᱚᱱᱮᱭᱟ ᱥᱮ ᱠᱟᱹᱢᱤ ᱫᱚ ᱥᱟᱨᱟ ᱵᱚᱪᱷᱚᱨ ᱜᱮ ᱛᱟᱦᱮᱱᱟ ᱟᱨ ᱥᱟᱠᱟᱢ ᱠᱚ ᱦᱮᱡ ᱵᱟᱲᱟ ᱠᱟᱛᱮᱜ ᱯᱟᱹᱴᱤ ᱵᱟᱲᱟ ᱠᱟᱛᱮ ᱟᱹᱠᱷᱨᱤᱧᱟᱠᱚ ᱫᱚᱢᱮ
ᱟᱞᱮᱥᱮᱫ ᱫᱚ ᱵᱤᱨ ᱫᱚ ᱵᱟᱹᱱᱩᱜ ᱟᱠᱟᱫᱟ ᱚᱱᱠᱟ ᱫᱚ
ᱟᱸᱻᱜ
ᱮᱸ ᱵᱤᱨ ᱢᱮᱱᱟᱜ ᱟᱠᱟᱫᱟ ᱢᱤᱫᱴᱮᱡ ᱥᱮᱸ ᱥᱟᱨᱡᱚᱢ ᱵᱤᱨ ᱚᱱᱟ ᱦᱚᱸ ᱥᱟᱺᱜᱤᱧ ᱧᱚᱜ ᱨᱮ ᱢᱮᱱᱟᱜ ᱟᱠᱟᱫᱟ᱾
ᱮᱸᱻᱟ ᱟᱞᱮ ᱥᱮᱫ ᱫᱚ ᱥᱟᱨᱡᱚᱢ ᱵᱤᱨ ᱜᱮ ᱟᱨᱠᱤ ᱡᱟᱹᱥᱛᱤ ᱧᱚᱜ
ᱦᱩᱸ
ᱚᱱᱟᱛᱮ ᱢᱟᱱᱮ ᱮ ᱚᱞᱛᱮ ᱟᱵᱚᱣᱟᱜ ᱡᱟᱦᱟᱸ ᱵᱤᱨ ᱨᱮᱱᱟᱜ ᱡᱟᱦᱟᱸ ᱡᱚ ᱠᱚ ᱡᱚ ᱵᱤᱞᱤ ᱠᱚ ᱚᱱᱟ ᱫᱚ ᱟᱹᱰᱤ ᱡᱟ. ᱥ ᱡᱟᱹᱥᱛᱤ ᱜᱮ ᱟᱞᱮ ᱥᱮᱫ ᱫᱚ ᱢᱮᱱᱟᱜᱼᱟ ᱟᱨᱠᱤ ᱛᱮᱨᱮᱞ ᱠᱚ ᱛᱟᱨᱚᱵ ᱠᱚ ᱢᱟᱛᱼᱼ ᱠᱚᱢ ᱠᱚ ᱡᱟᱦᱟ ᱛᱤᱱᱟᱹᱜ ᱢᱟᱱᱮ ᱵᱤᱨ ᱨᱮᱱᱟᱜ ᱯᱷᱚᱞ ᱠᱚᱵᱚᱱ ᱡᱚᱢ ᱵᱟᱲᱟᱭᱟ ᱚᱱᱟ
ᱦᱮᱸ ᱦᱮᱸ, ᱦᱮᱸ᱾
ᱮᱸ᱾ ᱛᱟᱦᱞᱮ
ᱛᱚᱵᱮ ᱥᱮᱸᱫᱽᱨᱟ ᱠᱚᱯᱮ ᱪᱟᱞᱟᱜ ᱜᱮᱭᱟ ᱵᱤᱨ ᱠᱚ ᱢᱮᱱᱟᱜ ᱠᱟᱫᱟ ᱟᱯᱮᱥᱮᱡ᱾
ᱪᱮᱫ?
ᱥᱮᱸᱫᱽᱨᱟ ᱠᱚᱯᱮ ᱪᱟᱞᱟᱜ ᱜᱮᱭᱟ ᱛᱟᱦᱞᱮ?
ᱦᱮᱸ ᱟᱹᱰᱤ ᱥᱚᱠᱛᱚ ᱞᱮ ᱪᱟᱞᱟᱜᱼᱟ ᱜᱚᱝᱠᱮ, ᱥᱩᱠᱨᱤ ᱥᱮᱸᱫᱽᱨᱟ ᱫᱚ ᱱᱤᱦᱟᱹᱛ ᱜᱮᱞᱮ ᱪᱟᱞᱟᱜ ᱜᱮᱭᱟ ᱟᱨᱼᱼ ᱠᱤ ᱢᱟᱥᱮᱨᱮ ᱢᱤᱫ ᱫᱷᱟᱣ ᱫᱚᱞᱮ ᱪᱟᱞᱟᱜ ᱠᱮᱫ᱾
ᱦᱮᱸ᱾
ᱦᱮᱸ ᱦᱟᱫᱚᱼᱼ ᱪᱮᱫ ᱵᱮᱱ ᱞᱟᱹᱭᱟ ᱢᱟᱱᱮ ᱡᱚᱛᱚ ᱜᱮᱠᱚ ᱦᱚᱲ ᱠᱚ ᱟᱯᱰᱮᱴᱚᱜ ᱠᱟᱱᱟ ᱥᱮ ᱵᱟᱭᱨᱮ ᱫᱤᱥᱚᱢ ᱜᱮ ᱵᱮᱥᱤᱨ ᱵᱷᱟᱜᱽ ᱠᱚ ᱪᱟᱞᱟᱜ ᱠᱟᱱᱟ᱾ ᱚᱱᱟ ᱫᱚ ᱦᱚᱲ ᱠᱚᱢ ᱠᱷᱟᱡ ᱫᱚ ᱵᱟᱞᱮ ᱪᱟᱞᱟᱜ ᱜᱮᱭᱟ ᱟᱨᱠᱤ᱾
ᱦᱮᱸ᱾
ᱩᱸ ᱵᱟᱨᱦᱮ ᱫᱤᱥᱚᱢ ᱜᱮ ᱵᱷᱟᱜᱤ ᱜᱮ ᱵᱩᱡᱽ ᱫᱟ᱾ ᱚᱲᱟᱜ ᱠᱷᱚᱱᱟᱜ ᱫᱚ ᱚᱲᱟᱜ ᱨᱮ ᱫᱚᱢᱮ ᱠᱷᱟᱹᱴᱟᱹᱞᱤ ᱦᱩᱭᱩᱜᱼᱟ᱾ ᱮᱢᱱᱤ ᱪᱟᱥᱵᱟᱥ ᱫᱚ ᱟᱨ ᱵᱟᱭᱨᱮ ᱨᱮᱫᱚ ᱪᱮᱫ ᱟᱴᱷ ᱜᱷᱚᱱᱴᱟ ᱵᱮᱱ ᱰᱤᱭᱩᱴᱤ ᱞᱮᱠᱷᱟᱡ ᱯᱚᱭᱥᱟ᱾
ᱦᱮᱸ ᱦᱮᱸ᱾
ᱮᱭ ᱠᱟᱨᱚᱱ ᱛᱮ ᱢᱟᱱᱮ ᱵᱮᱥᱤᱨ ᱵᱷᱟᱜᱽ ᱜᱮ ᱵᱟᱭᱨᱮ ᱠᱚ ᱠᱚ ᱪᱟᱞᱟᱜ ᱠᱟᱱᱟ᱾ ᱠᱚᱢ ᱵᱚᱭᱚᱥ ᱨᱮᱱ ᱜᱤᱫᱽᱨᱟᱹ ᱦᱚᱸ ᱯᱟᱲᱦᱟᱜ ᱠᱚ ᱵᱟᱹᱜᱤ ᱟᱛᱮᱫ ᱠᱚ ᱫᱟᱹᱲᱩᱜ ᱠᱟᱜ ᱠᱟᱱᱟ ᱠᱳᱞᱠᱟᱛᱟ ᱜᱚᱛᱟ ᱩᱢᱩᱠ ᱛᱩᱥᱩᱠ᱾
ᱦᱮᱸ᱾
ᱯᱟᱲᱦᱟᱜ ᱦᱟᱲ ᱫᱚ ᱵᱚᱦᱩᱛ ᱠᱚᱢ ᱟᱠᱟᱱ ᱯᱟᱲᱦᱟᱜ ᱦᱟᱨ ᱫᱚ ᱛᱟᱵᱚᱱᱟ ᱟᱵᱚᱫᱚ ᱚᱱᱟ ᱢᱳᱵᱟᱭᱤᱞ ᱠᱚ ᱩᱰᱩᱠ ᱵᱟᱲᱟᱠᱟᱛᱮᱜ ᱜᱮᱛᱚ ᱜᱳᱞᱢᱟᱞ ᱟᱠᱟᱱᱟ᱾
ᱦᱳᱭ ᱦᱳᱭ, ᱦᱮᱸ ᱢᱟ ᱛᱟᱦᱚᱸᱞᱮ᱾ ᱟᱭᱢᱟ ᱜᱟᱞᱢᱟᱨᱟᱣ ᱦᱩᱭᱮᱱ ᱜᱮᱭᱟ ᱦᱟᱸᱜ᱾ ᱯᱚᱨᱮ ᱟᱼᱼ